ᱦᱮᱞᱳ
ᱦᱮᱸ ᱡᱚᱦᱟᱨ ᱜᱮ ᱜᱚᱢᱠᱮ
ᱦᱳᱭ ᱦᱳᱭ ᱡᱚᱦᱟᱨ ᱡᱚᱦᱟᱨ
ᱦᱮᱸ ᱤᱭᱟᱹ ᱟᱸᱡᱚᱢ ᱫᱟᱵᱤᱱ
ᱚᱠᱟ ᱥᱟᱛᱟᱢ
ᱦ ᱟᱸᱡᱚᱢ ᱜᱤ ᱞᱟᱹᱭ ᱛᱟᱞᱟᱝ ᱢᱮ ᱚᱠᱟ ᱥᱟᱛᱟᱢ ᱜᱟᱞ ᱢᱟᱨᱟ
ᱟᱨ ᱜᱟᱨᱢᱟᱨᱟᱣ ᱫᱚ ᱦᱚᱸᱜᱼᱚᱭ ᱡᱟᱦᱟᱸ ᱟᱵᱚ ᱵᱚᱨᱛᱚᱢᱟᱱ ᱡᱟᱦᱟᱸ ᱠᱚ ᱪᱟᱹᱞᱩᱜ ᱠᱟᱱ ᱥᱮ ᱡᱟᱦᱟᱸ ᱦᱤᱡᱩᱜ ᱠᱟᱱ ᱚᱱᱟ ᱠᱚ ᱞᱟᱹᱭ ᱛᱮᱜᱮ ᱜᱟᱨᱢᱟᱨᱟᱣ ᱫᱚ ᱦᱳᱭ ᱥᱮ ᱾ ᱱᱚᱜᱼᱚᱭ ᱡᱮᱢᱚᱱ ᱟᱵᱚᱣᱟᱜ ᱦᱩᱞ ᱫᱤᱵᱚᱥ ᱥᱮ ᱱᱚᱣᱟ ᱪᱟᱥ ᱠᱟᱹᱢᱤ ᱱᱚᱣᱟ ᱠᱚ ᱞᱟᱹᱭ ᱛᱮᱜᱮ ᱞᱟᱝ ᱜᱟᱨᱢᱟᱨᱟᱜᱼᱟ
ᱢᱟ ᱟᱪᱪᱷᱟ ᱢᱟ ᱟᱢ ᱞᱟᱹᱭ ᱢᱮ ᱛᱟᱦᱚᱞᱮ
ᱦᱮᱸ ᱟᱫᱚ ᱫᱤᱭᱮᱯᱚᱨ ᱛᱟᱦᱚᱞᱮ ᱪᱮᱫ ᱨᱚᱠᱚᱢ ᱪᱤᱠᱟᱹ ᱵᱟᱲᱟᱭᱮᱫᱟ ᱱᱤᱛᱚᱜ ᱟᱯᱟᱛᱚᱛᱚ
ᱱᱤᱛᱚᱜ ᱫᱚ ᱨᱩᱣᱟᱹ ᱠᱚ ᱡᱚᱴᱟᱣ ᱟᱠᱟᱫᱤᱧᱟ ᱚᱲᱟᱜ ᱠᱚᱨᱮ ᱜᱮ ᱢᱤᱱᱟᱹᱧ ᱟᱠᱟᱫᱤᱧᱟ ᱟᱨ ᱪᱮᱫ ᱦᱚ ᱠᱟᱹᱢᱤ ᱠᱚᱫᱚ ᱪᱮᱫ ᱜᱮ ᱵᱟᱝ ᱦᱩᱭᱩᱜ ᱠᱟᱱᱟ
ᱚ ᱟᱪᱪᱷᱟ ᱫᱤᱭᱮ ᱡᱚᱢ ᱵᱟᱲᱟ ᱫᱚ ᱦᱩᱭ ᱟᱠᱟᱱᱟ ᱥᱮ ᱵᱟᱝ ᱛᱟᱦᱚᱞᱮ
ᱦᱳᱭ ᱦᱳᱭ ᱥᱮᱛᱟᱜ ᱟᱜ ᱡᱚᱢ ᱫᱚ ᱦᱩᱭ ᱟᱠᱟᱱᱟ ᱚᱱᱟᱜᱮ ᱟᱢᱮᱢ ᱡᱚᱢ ᱵᱟᱲᱟ ᱠᱮᱫᱟ ᱥᱮ ᱵᱟᱝ
ᱦᱮᱸ ᱡᱚᱢ ᱵᱟᱲᱟ ᱦᱩᱭ ᱟᱠᱟᱱᱟ ᱟᱨ ᱡᱚᱢ ᱵᱟᱲᱟ ᱠᱟᱛᱮᱜ ᱱᱚᱜᱼᱚᱭ ᱵᱟᱹᱫ ᱥᱮᱱ ᱜᱮ ᱦᱮᱡ ᱦᱩᱭ ᱟᱠᱟᱱᱟ
ᱟᱪᱪᱷᱟ
ᱦᱮᱸ ᱟᱫᱚᱞᱤᱧ ᱞᱟᱹᱭᱫᱟ ᱜᱚᱝᱠᱮ ᱡᱮ ᱦᱚᱜᱼᱚᱭ ᱡᱮ ᱟᱵᱚᱣᱟᱜ ᱛᱤᱨᱤᱥᱟ ᱜᱮᱞ ᱥᱮ ᱛᱤᱨᱤᱥᱟ ᱡᱩᱱ ᱦᱮᱸ ᱥᱮ
ᱦᱩᱞ ᱫᱤᱵᱚᱥ ᱦᱩᱞ ᱫᱤᱵᱚᱥ ᱫᱚ ᱟᱯᱮᱥᱱ ᱫᱚ ᱪᱮᱫ ᱞᱮᱠᱟ ᱥᱮ ᱪᱮᱫ ᱞᱮᱠᱟ ᱯᱮ ᱢᱟᱱᱟᱣ ᱛᱟᱦᱮᱱᱟ
ᱟᱞᱮ ᱥᱮᱱ ᱫᱚ ᱪᱮᱫ ᱠᱚ ᱢᱟᱱᱟᱣᱟ ᱟᱞᱮ ᱥᱮᱫ ᱫᱚ ᱱᱚᱝᱠᱟ ᱠᱚ ᱢᱟᱱᱟᱣᱟ ᱡᱮ ᱛᱤᱨᱤᱥᱮ ᱡᱩᱱ ᱫᱚ ᱦᱩᱭᱩᱜ ᱠᱟᱱᱟ ᱦᱩᱞ ᱢᱟᱦᱟ ᱢᱤᱫᱴᱮᱱ ᱥᱳᱠ ᱯᱟᱞᱚᱱ ᱫᱤᱱ ᱠᱟᱱᱟ ᱡᱟᱦᱟᱸ ᱫᱚ ᱟᱵᱚᱨᱮᱱ ᱦᱟᱯᱲᱟᱢ ᱠᱚ ᱥᱮ ᱥᱤᱫᱩ ᱠᱟᱹᱱᱩ ᱥᱮ ᱪᱟᱸᱫᱽ ᱵᱷᱳᱭᱨᱳᱵ ᱟᱨᱚ ᱡᱟᱦᱟᱸᱭ ᱯᱷᱩᱞᱳ ᱢᱟᱱᱮ ᱥᱤᱫᱩ ᱠᱟᱹᱱᱩ ᱨᱮᱱ ᱯᱩᱨᱟᱹ ᱵᱚᱝᱥᱚ ᱚᱱᱟ ᱪᱷᱟᱲᱟ ᱠᱟᱛᱮᱫ ᱟᱨᱚ ᱵᱤᱨ ᱵᱟᱹᱡᱟᱹᱞ ᱚᱱᱟ ᱪᱷᱟᱲᱟ ᱠᱟᱛᱮᱜ ᱡᱚᱛᱚᱠᱷᱚᱱ ᱢᱟᱲᱟᱝ ᱨᱮ ᱵᱟᱵᱟ ᱛᱤᱞᱠᱟᱹ ᱢᱟᱺᱡᱷᱤ ᱱᱩᱠᱩ ᱠᱚ ᱞᱟᱹᱲᱦᱟᱹᱭ ᱞᱮᱱᱟ ᱛᱚ ᱱᱩᱠᱩᱣᱟᱜ ᱡᱟᱦᱟᱸ ᱟᱵᱚᱨᱮᱱ ᱦᱟᱯᱲᱟᱢ ᱦᱚᱲ ᱠᱟᱱᱟ ᱠᱚ ᱱᱩᱠᱩ ᱫᱚ ᱟᱨ ᱩᱱᱠᱩᱣᱟᱜ ᱟᱛᱛᱟ ᱥᱟᱱᱛᱤ ᱞᱟᱹᱜᱤᱫ ᱪᱟᱸᱫᱩ ᱵᱚᱸᱜᱟ ᱴᱷᱮᱱ ᱠᱚᱭ ᱡᱚᱝ ᱱᱚᱝᱠᱟ ᱜᱮ ᱟᱞᱮ ᱦᱚᱸᱞᱮ ᱢᱟᱱᱟᱣᱟ ᱟᱨ ᱚᱱᱟ ᱪᱷᱟᱲᱟ ᱠᱟᱛᱮᱫ ᱮᱠᱷᱚᱱ ᱫᱚ ᱟᱭᱢᱟ ᱡᱟᱭᱜᱟ ᱨᱮᱜᱮ ᱚᱨᱠᱮᱥᱴᱨᱟ ᱠᱚ ᱦᱩᱭᱩᱜ ᱠᱟᱱᱟ ᱛᱚ ᱱᱚᱣᱟ ᱠᱚᱫᱚ ᱢᱤᱫᱴᱮᱱ ᱵᱟᱹᱲᱤᱡ ᱫᱤᱠ ᱠᱟᱱ ᱜᱮᱭᱟ ᱢᱮᱱᱠᱷᱟᱱ ᱦᱳᱭᱳᱜ ᱠᱟᱱᱟ ᱠᱟᱱ ᱜᱮᱭᱟ ᱮᱱᱠᱷᱟᱱ ᱟᱞᱮ ᱫᱚ ᱡᱟᱦᱟᱸ ᱞᱮᱠᱟᱞᱮ ᱢᱟᱱᱟᱣᱟ ᱟᱞᱮ ᱟᱛᱳ ᱨᱮ ᱛᱚ ᱟᱞᱮᱫᱚ ᱥᱩᱫᱷᱩ ᱚᱱᱠᱟ ᱥᱩᱠ ᱯᱟᱞᱚᱱ ᱫᱤᱱ ᱠᱟᱱᱟ ᱡᱮᱦᱮᱛᱩ ᱥᱳᱠ ᱯᱟᱞᱚᱱ ᱫᱤᱱ ᱨᱮ ᱟᱜᱮᱞᱮ ᱢᱟᱱᱟᱣᱟ ᱛᱚ ᱟᱯᱮ ᱪᱮᱫ ᱞᱮᱠᱟ ᱯᱮ ᱢᱟᱱᱟᱣᱟ ᱚᱱᱟ ᱫᱚ ᱞᱟᱹᱭ ᱢᱮ
ᱚᱱᱠᱟ ᱜᱮᱞᱮ ᱢᱟᱱᱟᱣᱟ ᱟᱫᱚ ᱱᱚᱜᱼᱚᱭ ᱡᱮ ᱡᱟᱦᱟᱸ ᱱᱚᱝᱠᱟ ᱡᱮ ᱟᱞᱮ ᱫᱚ ᱱᱚᱝᱠᱟ ᱢᱤᱫᱴᱮᱱ ᱥᱮ ᱵᱟᱨᱭᱟ ᱵᱟᱨᱛᱮ ᱡᱤᱱᱤᱥ ᱞᱮ ᱠᱚᱨᱟᱣ ᱡᱟᱦᱟ ᱫᱚ ᱱᱚᱜᱼᱚᱭ ᱡᱮ ᱚᱱᱟ ᱥᱚᱠ ᱯᱟᱞᱚᱱ ᱫᱤᱱ ᱨᱮᱥᱮ ᱢᱤᱫᱴᱟᱝ ᱥᱤᱫᱩᱠᱟᱹᱱᱩ ᱟᱹᱠᱤᱱᱟᱜ ᱩᱭᱦᱟᱹᱨ ᱵᱷᱟᱵᱽᱱᱟ ᱫᱤᱱ ᱨᱮ ᱡᱮ ᱱᱚᱜ ᱱᱚᱜᱼᱚ ᱱᱚᱝᱠᱟ ᱢᱤᱫᱴᱮᱱ ᱵᱟᱨᱭᱟ ᱟᱞᱮ ᱫᱚ ᱱᱚᱝᱠᱟ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱞᱟᱹᱜᱤᱫ ᱦᱮᱸᱥᱮ
ᱦᱳᱭ
ᱦᱩᱰᱤᱧ ᱦᱩᱰᱤᱧ ᱢᱟᱹᱭ ᱵᱟᱵᱩ ᱛᱟᱠᱚ ᱞᱟᱹᱜᱤᱫ ᱢᱟᱱᱮ ᱡᱟᱦᱟᱸ ᱯᱩᱡᱟᱹ ᱯᱟᱥᱟᱣ ᱦᱩᱭ ᱵᱟᱲᱟ ᱠᱟᱛᱮᱫ ᱡᱟᱦᱟᱸ ᱢᱤᱫᱴᱮᱱ ᱨᱤᱞᱤ ᱦᱩᱭᱩᱜᱼᱟ ᱟᱞᱮ ᱥᱮᱱ ᱫᱚ ᱢᱟᱱᱮ ᱨᱤᱞᱤ ᱢᱟᱱᱮ ᱡᱟᱛᱮ ᱮᱴᱟᱜ ᱡᱟᱹᱛᱤ ᱥᱮ ᱪᱝᱝᱝᱝᱝᱝᱝᱝᱝᱷᱟᱛᱤᱠ ᱡᱟᱹᱛᱤ ᱠᱚ ᱵᱩᱡᱷᱟᱹᱣ ᱢᱟ ᱡᱮ ᱦᱮ ᱥᱟᱱᱛᱟᱲ ᱥᱚᱢᱟᱡᱽ ᱨᱮᱱᱟᱜ ᱦᱚᱸ ᱢᱤᱫᱴᱟᱝ ᱡᱩᱜᱢᱩᱤᱫ ᱥᱮ ᱢᱤᱫᱴᱟᱝ ᱡᱩᱢᱤᱫ ᱢᱮᱱᱟᱜ ᱛᱟᱠᱚᱣᱟ ᱦᱮᱸ ᱥᱮ ᱱᱚᱝᱠᱟ ᱰᱷᱮᱨᱠᱚᱡ ᱰᱷᱮᱨᱚᱠᱚ ᱦᱚᱲᱛ ᱚᱱᱟ ᱯᱚᱨ ᱜᱮ ᱱᱚᱝᱠᱟ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱞᱟᱹᱜᱤᱫ ᱚᱱᱚᱬᱦᱮᱸ ᱡᱟᱦᱟᱸ ᱚᱱᱚᱲᱦᱮᱸ ᱥᱮ ᱱᱚᱝᱠᱟ ᱟᱵᱨᱤᱛᱤ ᱠᱚᱵᱤᱛᱟ ᱦᱚᱜᱼ ᱱᱚᱠᱟᱱᱟᱜ ᱢᱤᱫᱴᱟᱱ ᱤᱭᱟᱹ ᱟᱭᱳᱡᱚᱱ ᱢᱟᱱᱮ ᱠᱚᱨᱟᱣ ᱦᱩᱭᱩᱜᱼᱟ ᱦᱮᱸ ᱥᱮ
ᱢᱟᱱᱮ ᱛᱟᱯᱚᱨ ᱟᱨᱚ ᱦᱮᱸ ᱟᱭᱢᱟ ᱞᱮᱠᱟᱱᱟᱜ ᱢᱟᱱᱮ ᱥᱟᱱᱛᱟᱲ ᱥᱚᱢᱟᱡᱽ ᱨᱮᱱᱟᱝ ᱢᱤᱫᱴᱟᱝ ᱢᱤᱫᱴᱟᱝ ᱞᱟᱹᱭ ᱞᱟᱠᱪᱟᱨ ᱨᱮᱱᱟᱝ ᱠᱟᱛᱷᱟ ᱥᱮ ᱜᱟᱜ ᱜᱟᱵᱟᱱ ᱟᱠᱟᱱ ᱠᱟᱛᱷᱟ ᱥᱮᱫᱟᱭ ᱥᱮᱱᱟᱝ ᱦᱟᱯᱲᱟᱢ ᱠᱚᱣᱟᱜ ᱠᱟᱛᱷᱟ ᱦᱮᱸᱥᱮ ᱦᱚᱸᱜᱼᱚ ᱱᱤᱝᱠᱟᱹᱱᱟᱜ ᱠᱟᱛᱷᱟ ᱠᱚ ᱠᱟᱦᱱᱤ ᱞᱮᱠᱟ ᱠᱟᱱᱦᱤ ᱞᱮᱠᱟ ᱠᱟᱛᱮᱫ ᱞᱟᱹᱭ ᱡᱚᱝ ᱢᱟᱱᱮ ᱡᱟᱦᱟᱸᱭ ᱡᱮᱢᱚᱱ ᱡᱟᱛᱮ ᱦᱩᱞ ᱫᱤᱵᱚᱥ ᱞᱟᱹᱭ ᱠᱟᱛᱮᱫ ᱜᱮ ᱢᱟᱱᱮ ᱨᱚᱲ ᱨᱮᱱᱟᱜ ᱪᱟᱱᱥ ᱥᱮ ᱦᱚᱠ ᱟᱹᱭᱫᱟᱹᱨᱮ ᱧᱟᱢᱟ ᱚᱸᱰᱮ ᱚᱱᱠᱟᱱᱟᱜ ᱢᱤᱫᱴᱮᱱ ᱠᱚᱢᱯᱤᱴᱤᱥᱮᱱ ᱦᱳᱭ ᱚᱝᱠᱟᱱᱟᱜ ᱛᱟᱦᱮᱱᱟ ᱦᱳᱭ ᱥᱮ᱾ ᱡᱮ ᱚᱠᱚᱭ ᱫᱚ ᱱᱟᱭ ᱛᱮ ᱥᱮ ᱱᱟᱯᱟᱭ ᱛᱮ ᱵᱷᱟᱜᱮ ᱞᱟᱹᱭ ᱫᱟᱲᱮᱜ ᱠᱟᱱᱟᱭ᱾ ᱟᱨ ᱚᱱᱟ ᱯᱚᱨᱮ ᱫᱚ ᱱᱚᱝᱠᱟ ᱡᱮ ᱟᱨᱚ ᱚᱱᱠᱟ ᱢᱟᱹᱭ ᱵᱤᱴᱤ ᱛᱟ ᱠᱚ ᱞᱟᱹᱜᱤᱫ ᱠᱟᱹᱴᱤᱡ ᱠᱟᱹᱴᱤᱡ ᱠᱷᱮᱞᱟ ᱥᱮ ᱠᱷᱮᱞᱟ ᱡᱮᱢᱚᱱ ᱟᱵᱚᱣᱟᱜ ᱥᱟᱱᱛᱟᱲ ᱥᱚᱢᱟᱡᱽ ᱞᱟᱦᱟ ᱥᱮᱫ ᱥᱮ ᱰᱮᱵᱽᱞᱚᱯ ᱚᱜ ᱢᱟ ᱚᱱᱟ
ᱡᱮᱢᱚᱱ ᱫᱳᱲ ᱮᱠᱥᱳ ᱢᱤᱴᱟᱨ ᱫᱳᱲ ᱦᱚᱸᱜᱼᱱᱟ ᱠᱚ ᱢᱤᱫᱴᱟᱝ ᱢᱟᱱᱮ ᱠᱟᱴᱤᱡ ᱠᱟᱴᱤᱡ ᱠᱷᱮᱞᱟ ᱠᱚ ᱦᱩᱭᱩᱜ ᱛᱟᱦᱮᱱ ᱦᱳᱭ ᱥᱮ᱾
ᱦᱚᱭ ᱦᱚᱭ᱾
ᱦᱮᱸ ᱟᱫᱚ ᱱᱤᱭᱟᱹᱜᱮ ᱟᱞᱮ ᱥᱮᱱ ᱫᱚ ᱢᱤᱫᱴᱟᱝ ᱜᱚᱨᱚᱵᱽ ᱤᱭᱟᱹ ᱠᱟᱛᱮᱫ ᱜᱮᱞᱮ ᱵᱩᱡᱷᱟᱹᱣ ᱛᱟᱦᱮᱱᱟ, ᱟᱫᱚ ᱪᱮᱫ ᱞᱮᱠᱟ ᱱᱤᱭᱟᱹ ᱫᱚ ᱠᱷᱟᱨᱟᱯ ᱞᱮ ᱠᱚᱨᱟᱣ
ᱥᱮ ᱵᱷᱟᱞᱮ ᱵᱷᱟᱞᱮ ᱞᱮ ᱠᱚᱨᱟᱣ ᱫᱟ ᱟᱞᱮ ᱦᱚᱸ ᱵᱟᱞᱮ ᱵᱩᱡᱷᱟᱹᱣ ᱫᱟᱲᱮᱭᱟᱜᱼᱟ ᱦᱮᱸ ᱥᱮ ᱟᱫᱚ ᱱᱚᱣᱟ ᱞᱟᱹᱭ ᱠᱟᱛᱮ ᱟᱵᱮᱱ ᱪᱮᱫ ᱞᱮᱠᱟ ᱵᱮᱱ ᱵᱩᱡᱷᱟᱹᱣ ᱠᱮᱫᱟ? ᱟᱹᱞᱤᱧ ᱞᱤᱧ ᱞᱟᱹᱭᱟᱫ ᱵᱮᱱ ᱡᱟᱦᱟᱸ ᱞᱮᱠᱟ ᱱᱚᱣᱟ ᱫᱚ ᱪᱮᱫ ᱞᱮᱠᱟ ᱵᱷᱟᱹᱞᱮ ᱡᱤᱱᱤᱥ ᱥᱮ ᱠᱷᱟᱨᱟᱯ ᱡᱤᱱᱤᱥ? ᱡᱩᱫᱤ ᱵᱮᱱ ᱞᱟᱹᱭ ᱵᱩᱡᱷᱟᱹᱣ ᱞᱤᱧ ᱠᱮᱭᱟ, ᱟᱹᱞᱤᱧ ᱦᱚᱸ ᱱᱟᱥᱮᱱᱟᱜ ᱮᱠᱴᱩᱠᱩ ᱞᱤᱧ ᱵᱩᱡᱷᱟᱣ ᱠᱮᱭᱟ᱾
ᱦᱚᱭ ᱦᱚᱭ ᱟᱯᱮ ᱡᱟᱸᱦᱟᱸ ᱯᱮ ᱠᱚᱨᱟᱣᱟ, ᱚᱱᱟ ᱦᱚᱸ ᱚᱱᱟ ᱥᱮᱢ ᱡᱤᱱᱤᱥ ᱠᱚᱜᱮ ᱟᱞᱮ ᱦᱚᱸᱞᱮ ᱠᱚᱨᱟᱣᱟ᱾ ᱛᱟ ᱟᱯᱮ ᱚᱱᱟ ᱪᱷᱟᱲᱟ ᱠᱟᱛᱮᱜ ᱟᱞᱮ ᱟᱨᱚ ᱟᱨᱚ ᱠᱤᱪᱷᱩᱞᱮ ᱠᱚᱨᱟᱣᱟ ᱡᱟᱦᱟᱸ ᱫᱚ ᱨᱚᱠᱛᱚᱫᱟᱱ ᱥᱤᱵᱤᱨ ᱩᱱ ᱦᱤᱞᱟᱹᱜ ᱜᱤ᱾ ᱢᱮᱱ ᱫᱚ ᱢᱟᱭᱟᱝ ᱮᱢ ᱢᱟᱱᱮ ᱥᱮᱪᱪᱷᱟᱭ ᱨᱚᱠᱛᱚᱫᱟᱱ ᱢᱮᱼᱢᱮᱱ ᱫᱚ ᱢᱟᱱᱮ ᱟᱭᱟᱜ ᱠᱩᱥᱤ ᱛᱮ ᱢᱟᱭᱟᱝ ᱠᱩ ᱫᱟᱱᱟ᱾ ᱡᱮᱦᱮᱛᱩ ᱟᱵᱩ ᱨᱮᱱ ᱟᱭᱢᱟ ᱚᱝᱠᱟᱱ ᱦᱚᱲ ᱢᱮᱱᱟᱜ ᱠᱚᱣᱟ ᱡᱟᱦᱟᱸᱭ ᱦᱚᱥᱯᱤᱴᱟᱞ ᱛᱮ, ᱚᱝᱠᱟ ᱢᱟᱭᱟᱝ ᱵᱟᱝ ᱠᱷᱟᱹᱛᱤᱨ ᱛᱮ ᱮᱸ ᱱᱚᱶᱟ ᱫᱷᱩᱲᱤ ᱫᱷᱟᱹᱨᱛᱤ ᱠᱷᱚᱱ ᱠᱩ ᱦᱟᱱᱟᱯᱩᱨᱤ ᱠᱩ ᱪᱟᱞᱟᱜ ᱠᱟᱱᱟ᱾ ᱛᱚ ᱚᱱᱟ ᱠᱚ ᱠᱷᱟᱹᱛᱤᱨ ᱛᱮ, ᱛᱷᱚᱲᱟ ᱟᱞᱮ ᱦᱚᱸ ᱩᱫᱽᱫᱳᱜᱽ ᱞᱮ ᱮᱢᱟᱜ ᱜᱮᱭᱟ᱾ ᱡᱮ ᱟᱞᱮᱭᱟᱜ ᱠᱞᱟᱵᱽ ᱠᱷᱚᱱ ᱠᱞᱟᱵᱽ ᱠᱷᱚᱱ ᱩᱱ ᱦᱤᱞᱳᱜ ᱫᱚ ᱛᱟᱨᱯᱚᱨᱮ ᱟᱭᱢᱟ ᱠᱤ ᱪᱷᱩ ᱛᱷᱚᱲᱟ ᱨᱮᱸᱜᱮᱡ ᱦᱚᱲ ᱞᱮ ᱥᱟᱦᱟᱡᱡᱚ ᱠᱚᱣᱟ ᱩᱱ ᱩᱱ ᱩᱱ ᱦᱤᱞᱳᱜ ᱫᱚ ᱚᱱᱟ ᱪᱷᱟᱰᱟ ᱠᱟᱛᱮᱫ ᱥᱟᱦᱟᱡᱡᱚ ᱠᱚ ᱜᱮᱭᱟᱞᱮ ᱟᱭᱢᱟ ᱫᱤᱠ ᱫᱤᱭᱮ ᱜᱮ᱾ ᱢᱮᱱᱠᱷᱟᱱ ᱩᱱ ᱦᱤᱞᱳᱜ ᱫᱚ ᱵᱤᱥᱮᱹᱥ ᱠᱟᱭᱛᱮ ᱵᱟᱨᱦᱮ ᱠᱚᱨᱮᱱ ᱦᱚᱲ ᱠᱚ ᱦᱤᱡᱩᱜᱼᱟ ᱮᱸ ᱡᱚᱢ ᱧᱩ ᱨᱮᱱᱟᱜ ᱵᱮᱯᱟᱨ ᱛᱟᱦᱮᱱᱟ, ᱩᱱ ᱦᱤᱞᱳᱜ ᱥᱟᱱᱟᱢ ᱦᱚᱲ ᱞᱮ ᱡᱚᱢᱼᱧᱩ ᱦᱚᱪᱚ ᱠᱚᱣᱟ᱾ ᱩᱸ ᱱᱚᱜᱼᱚᱝᱠᱟ ᱢᱤᱫᱴᱮᱱ ᱯᱚᱨᱤᱵᱮᱥ ᱞᱮ ᱛᱮᱭᱟᱨᱟ ᱚᱸᱰᱮ᱾ ᱡᱮ ᱢᱟᱱᱮ ᱟᱨ ᱥᱟᱱᱛᱟ ᱟᱵᱩ ᱟᱵᱩᱣᱟᱜ ᱥᱚᱢᱟᱡᱽ ᱪᱤᱠᱟᱹᱛᱮ ᱞᱟᱦᱟᱜᱼᱟ? ᱥᱮ ᱟᱵᱚ ᱨᱮᱱ ᱢᱟᱹᱭ ᱵᱟᱹᱵᱩ ᱛᱟᱠᱩ ᱪᱮᱠᱟ ᱞᱟᱦᱟ ᱥᱮᱫ ᱦᱚᱨᱠᱚ ᱪᱟᱞᱟᱜᱼᱟ? ᱩᱝᱠᱩ ᱩᱫᱩᱜ ᱩᱝᱠᱩ ᱢᱟᱱᱮ ᱥᱩᱡᱷᱤ ᱦᱚᱨ ᱛᱮ ᱥᱮ ᱩᱱᱠᱩᱣᱟᱜ ᱡᱟᱦᱟᱸ ᱛᱟᱲᱟᱢ ᱦᱚᱨ ᱡᱮᱱᱚ ᱥᱩᱡᱷᱤ ᱜᱮ ᱛᱟᱦᱮᱱ ᱮᱸ ᱚᱱᱟ ᱪᱷᱟᱰᱟ ᱠᱟᱛᱮᱫ ᱟᱢ ᱟᱢ ᱡᱟᱦᱟᱸ ᱠᱚᱢ ᱢᱮᱱ ᱠᱮᱜ ᱠᱚᱢᱯᱤᱴᱤᱥᱮᱱ ᱚᱱᱟ ᱠᱚᱢᱟ ᱛᱟᱦᱮᱱ ᱠᱟᱱ ᱜᱮ, ᱚᱱᱟ ᱪᱷᱟᱰᱟ ᱠᱟᱛᱮᱫ ᱮᱸ ᱟᱞᱮ ᱫᱚ ᱮᱸ ᱢᱟᱱᱮ ᱡᱟᱦᱟᱸ ᱮᱸ ᱥᱴᱮᱹᱴ ᱨᱮᱭᱟᱜ ᱡᱟᱦᱟᱸ ᱥᱟᱨᱴᱤᱯᱷᱤᱠᱮᱴ ᱢᱟᱱᱮ ᱥᱯᱳᱨᱴᱥ ᱨᱮᱭᱟᱜ ᱥᱴᱮᱴ ᱨᱮᱭᱟᱜ ᱠᱩ ᱦᱩᱭ ᱵᱟᱲᱟᱜ ᱜᱮᱭᱟ ᱥᱮ ᱛᱚ ᱚᱠᱟ ᱵᱞᱚᱠ ᱞᱮᱵᱮᱞ ᱨᱮᱭᱟᱜ ᱟᱞᱮ ᱥᱟᱨᱴᱤᱯᱷᱤᱠᱮᱴ ᱠᱚᱞᱮ ᱮᱢᱟ ᱠᱚᱜᱮᱭᱟ ᱡᱟᱛᱮ ᱛᱟᱭᱚᱢ ᱫᱟᱨᱟᱢ ᱩᱱᱠᱩ ᱟᱨᱚ ᱠᱟᱡᱮ ᱞᱟᱜᱟᱣ ᱛᱟᱠᱚᱣᱟ ᱛᱚ ᱱᱚᱝᱠᱟ ᱠᱟᱛᱮᱜ ᱛᱷᱚᱲᱟ ᱟᱞᱮ ᱫᱚ ᱩᱭᱦᱟᱹᱨ ᱵᱷᱟᱵᱽᱱᱟ ᱠᱟᱛᱮᱫ ᱞᱮ ᱠᱟᱹᱢᱤᱭᱟ ᱟᱨᱠᱤ ᱡᱟᱛᱮ ᱛᱟᱭᱚᱢ ᱫᱟᱨᱟᱢ ᱩᱱ ᱱᱤᱛᱚᱜ ᱠᱚᱢᱯᱤᱴᱤᱥᱚᱱ ᱠᱚ ᱦᱩᱭᱩᱜ ᱚᱱᱟ ᱴᱷᱤᱠ ᱜᱮᱭᱟ ᱠᱤᱱᱛᱩ ᱛᱟᱭᱚᱢ ᱫᱟᱨᱟᱢ ᱡᱟᱛᱮ ᱚᱱᱟ ᱠᱟᱜᱚᱡᱽ ᱠᱚ ᱠᱟᱡᱮ ᱠᱚ ᱞᱟᱜᱟᱣ ᱫᱟᱲᱤᱜ ᱱᱚᱝᱠᱟ ᱟᱨᱠᱤ ᱢᱤᱫᱴᱟᱝ ᱯᱚᱨᱤᱠᱚᱞᱯᱚᱱᱟ ᱞᱮ ᱫᱚᱦᱚᱭ ᱜᱮᱭᱟ ᱟᱞᱮ ᱫᱚ
ᱚ ᱟᱪᱪᱷᱟ ᱦᱮᱸ ᱟᱹᱰᱤ ᱱᱟᱯᱟᱭ ᱥᱮ ᱟᱹᱰᱤ ᱵᱷᱟᱹᱞᱮᱭᱟᱱ ᱠᱟᱹᱢᱤ ᱚᱱᱠᱟᱜᱮ ᱫᱟᱲᱮᱭᱟᱜ ᱠᱷᱟᱱ ᱢᱟ ᱟᱹᱰᱤ ᱱᱟᱯᱟᱭ ᱟᱹᱰᱤ ᱜᱚᱨᱚᱵᱽ ᱵᱩᱡᱷᱟᱹᱜᱼᱟ ᱡᱟᱦᱟᱸᱭ ᱡᱮᱢᱚᱱ ᱡᱟᱦᱟᱸᱭ ᱡᱟᱦᱟᱸ ᱛᱤᱱᱟᱹᱜ ᱮᱢ ᱫᱟᱲᱮᱭᱟᱜᱼᱟ ᱩᱱᱟᱹᱜ ᱜᱮ ᱜᱚᱨᱚᱵ ᱵᱩᱡᱟᱹᱜᱼᱟ ᱱᱤᱡᱮ ᱨᱮ ᱦᱮᱥᱮ ᱵᱟᱝ?
ᱦᱳᱭ ᱦᱳᱭ ᱦᱳᱭ᱾
ᱥᱟᱱᱛᱟᱲ ᱠᱚᱜᱮ ᱵᱤᱨᱳᱫᱷᱤᱠᱚ ᱦᱩᱭᱩᱜ ᱠᱟᱱᱟ ᱦᱮᱸ ᱥᱮ ᱵᱟᱝ?
ᱢᱟᱱᱮ ᱪᱮᱫ ᱞᱮᱠᱟ ᱡᱩᱫᱤ ᱡᱩᱫᱤ ᱵᱮᱱ ᱧᱮᱞᱟ ᱡᱮᱢᱚᱱ ᱚᱱᱟ ᱡᱮᱢᱚᱱ ᱥᱥᱴᱮᱡᱽ ᱯᱨᱳᱜᱨᱟᱢ ᱥᱮ ᱡᱟᱦᱟᱸ ᱡᱤᱱᱤᱥ ᱥᱮ ᱪᱤᱱᱛᱟᱹ ᱵᱷᱟᱵᱱᱟ ᱨᱮ ᱪᱮᱫ ᱞᱮᱠᱟ?
ᱧᱮᱞ ᱢᱮ ᱢᱤᱫᱴᱮᱱ ᱠᱚᱭᱮᱱ ᱨᱮ, ᱫᱚ ᱵᱟᱨᱭᱟ ᱫᱤᱠ ᱛᱟᱦᱮᱱᱟ ᱵᱷᱟᱜᱤ ᱡᱤᱱᱤᱥ ᱦᱚᱸ ᱛᱟᱦᱮᱱᱟ, ᱠᱷᱟᱨᱟᱯ ᱡᱤᱱᱤᱥ ᱦᱚᱸ ᱛᱟᱦᱮᱱᱟ ᱾ ᱛᱚ ᱚᱨᱠᱮᱥᱴᱟᱨ ᱡᱮ ᱠᱷᱟᱨᱟᱯ ᱡᱤᱱᱤᱥ ᱠᱟᱱᱟ ᱥᱮ ᱯᱩᱨᱟᱹᱜᱤ ᱵᱷᱟᱹᱜᱤ ᱡᱤᱱᱤᱥ ᱠᱟᱱᱟ ᱚᱱᱠᱟ ᱦᱚᱸ ᱵᱟᱝ ᱠᱟᱱᱟ ᱾ ᱚᱨ ᱠᱮᱥᱴᱟᱯ ᱠᱷᱟᱨᱟᱯ ᱦᱚᱸ ᱠᱟᱱᱟ ᱵᱷᱟᱹᱜᱤ ᱦᱚᱸ ᱠᱟᱱᱟ ᱢᱮᱱᱠᱷᱟᱱ ᱟᱢ ᱡᱮᱫᱤᱱ ᱡᱚᱫᱤ ᱦᱩᱞ ᱢᱟᱦᱟ ᱩᱫᱽᱫᱮᱥᱚ ᱠᱟᱛᱮᱢ ᱯᱟᱞᱚᱱᱟ ᱥᱮ ᱩᱞ ᱥᱚᱨᱤ ᱦᱩᱞ ᱢᱟᱦᱟ ᱩᱫᱽᱫᱮᱥᱥᱚ ᱠᱟᱛᱮ ᱮᱢ ᱠᱚᱨᱟᱣ ᱦᱚᱪᱚᱭᱟ, ᱛᱟᱦᱚᱞᱮ ᱱᱚᱣᱟ ᱫᱚ ᱮᱠᱫᱚᱢ ᱜᱮ ᱯᱩᱨᱟᱹ ᱤᱧ ᱥᱮᱫ ᱠᱷᱚᱱ ᱫᱚᱭ ᱞᱟᱹᱭᱟ ᱯᱩᱨᱟᱹ ᱜᱮ ᱢᱤᱫ ᱢᱤᱫᱴᱮᱱ ᱢᱟᱱᱮ ᱵᱳᱠᱟᱢᱳ ᱠᱟᱹᱢᱤ ᱠᱟᱱᱟ, ᱡᱮᱦᱮᱛᱩ ᱢᱤᱫ ᱢᱤᱫᱴᱮᱱ ᱥᱳᱠ ᱯᱟᱞᱚᱱ ᱫᱤᱱ ᱨᱮ ᱢᱮᱱ ᱫᱚ ᱢᱤᱫᱴᱟᱝ ᱜᱚᱡ ᱚᱲᱟᱜ ᱨᱮ ᱫᱚ ᱟᱢ ᱫᱚ ᱠᱳᱱᱳ ᱫᱤᱱ ᱰᱤᱡᱮ ᱵᱟᱡᱱᱟ ᱫᱚ ᱵᱟᱢ ᱵᱟᱡᱟᱣ ᱫᱟᱲᱮᱭᱟᱜᱼᱟ ᱾ ᱢᱮᱱ ᱟᱨ ᱚᱱᱟ ᱩᱫᱽᱫᱮᱥᱥᱚ ᱠᱟᱛᱮ ᱡᱩᱫᱤ ᱢᱤᱫ ᱦᱚᱲ ᱨᱮᱱ ᱟᱡ ᱵᱟᱵᱟ ᱥᱮ ᱟᱡ ᱜᱚᱜᱚᱭ ᱜᱚᱡ ᱟᱠᱟᱱᱟ, ᱩᱱᱤ ᱞᱟᱦᱟ ᱨᱮ ᱫᱚ ᱟᱢ ᱫᱚ ᱰᱤᱡᱮ ᱵᱚᱠᱥ ᱥᱮ ᱮᱱᱮᱡ ᱥᱮᱨᱮᱧ ᱫᱚ ᱵᱟᱢ ᱠᱚᱨᱟᱣ ᱫᱟᱲᱮᱭᱟᱜ ᱜᱮᱭᱟ ᱾ ᱛᱚ ᱱᱚᱝᱠᱟ ᱟᱨᱠᱤ ᱢᱤᱫᱴᱮᱱ ᱯᱚᱨᱤᱠᱚᱞᱯᱚᱱᱟ ᱦᱟᱛᱟᱣ ᱦᱩᱭᱩᱜᱼᱟ, ᱡᱮ ᱦᱩᱞ ᱢᱟᱦᱟ ᱡᱚᱫᱤ ᱡᱳᱫᱤᱭᱳ ᱵᱟ ᱛᱤᱨᱤᱥᱟ ᱡᱩᱱ ᱦᱩᱞ ᱢᱟᱦᱟ ᱠᱟᱱᱟ ᱚᱱᱟ ᱪᱷᱟᱰᱟ ᱠᱟᱛᱮ ᱡᱚᱫᱤ ᱟᱢ ᱛᱤᱨᱤᱥᱟ ᱡᱩᱱ ᱟᱢ ᱟᱢ ᱛᱤᱨᱤᱥᱟ ᱡᱩᱞᱟᱭ ᱦᱩᱭ ᱦᱚᱪᱚᱭ ᱢᱮᱥᱮ ᱾ ᱠᱤᱱᱛᱩ ᱚᱱᱟ ᱫᱚ ᱡᱟᱛᱮ ᱦᱩᱞ ᱢᱟᱦᱟ ᱧᱩᱛᱩᱢ ᱛᱮ ᱡᱮᱱᱚ ᱵᱟᱝ ᱦᱩᱭᱩᱜ ᱟᱢ ᱱᱚᱨᱢᱮᱞ ᱟᱢᱟᱜ ᱟᱢ ᱦᱩᱭ ᱪᱩᱭ ᱢᱮ ᱟᱢᱟᱜ ᱚᱨᱠᱮᱥᱴᱟᱨ, ᱠᱳᱱᱳ ᱟᱢᱟᱜ ᱠᱞᱟᱵᱽ ᱠᱷᱚᱱᱚᱡ ᱦᱩᱭᱩᱜ ᱠᱟᱱᱟ ᱚᱱᱟ ᱦᱩᱭ ᱦᱚᱪᱚᱭ ᱢᱮ ᱢᱮᱱᱠᱷᱟᱱ ᱦᱩᱞ ᱢᱟᱦᱟ ᱤᱫᱤ ᱠᱟᱛᱮ ᱡᱟᱛᱮ ᱵᱟᱝ ᱦᱩᱭᱩᱜ ᱾ ᱪᱮᱫᱟᱜ ᱡᱮ ᱱᱚᱣᱟ ᱫᱚ ᱟᱵᱩᱣᱟᱜ ᱥᱳᱠ ᱯᱟᱞᱚᱱ ᱫᱤᱱ ᱠᱟᱱᱟ ᱟᱵᱚᱨᱮᱱ ᱦᱟᱯᱲᱟᱢ ᱠᱚᱣᱟᱜ ᱡᱮᱦᱮᱛᱩ ᱩᱱᱠᱩᱣᱟᱜ ᱦᱚᱲᱢᱚ ᱨᱮᱱᱟᱜ ᱡᱟᱦᱟᱸ ᱢᱟᱭᱟᱝ, ᱚᱱᱟ ᱟᱵᱚᱣᱟᱜ ᱦᱚᱲᱢᱚ ᱨᱮᱦᱚᱸ ᱞᱤᱸᱜᱤᱜ ᱠᱟᱱᱟ ᱾ ᱚᱠᱚᱭ ᱟᱵᱚᱨᱮᱱ ᱠᱟᱱ ᱜᱮᱭᱟ ᱠᱚ ᱦᱟᱯᱲᱟᱢ ᱦᱚᱲ ᱾ ᱛᱟ ᱟᱢ ᱩᱱᱠᱩᱣᱟᱜ ᱟᱛᱢᱟ ᱟᱜᱷᱟᱛ ᱠᱟᱛᱮ ᱫᱚ ᱟᱢ ᱫᱚ ᱱᱤᱥᱪᱷᱚᱭ ᱵᱷᱟᱹᱜᱤ ᱵᱟᱢ ᱛᱟᱸᱦᱮ ᱫᱟᱲᱮᱭᱟᱜᱼᱟ᱾ ᱛᱚ ᱱᱚᱜ-ᱚᱝᱠᱟ ᱡᱮᱦᱮᱛᱩ ᱟᱵᱚᱣᱟᱜ ᱤᱛᱤᱦᱟᱥ ᱥᱮ ᱟᱵᱚᱣᱟᱜ ᱯᱚᱞᱤᱴᱤᱠᱮᱞᱥ ᱤᱭᱟᱹ ᱫᱚ ᱠᱚᱢ ᱜᱮᱛᱟ ᱵᱚᱱᱟ ᱾ ᱛᱚ ᱚᱱᱟ ᱠᱷᱟᱹᱛᱤᱨ ᱛᱮ ᱟᱵᱚ ᱡᱟᱦᱟᱸ ᱱᱟᱜᱟᱢ ᱥᱟᱠᱟᱢ ᱨᱮᱦᱚᱸ ᱟᱵᱚᱣᱟᱜ, ᱟᱵᱚᱣᱟᱜ ᱤᱛᱤᱦᱟᱥ ᱫᱚ ᱚᱞ ᱫᱚ ᱠᱷᱩᱵ ᱮᱠᱴᱟ ᱫᱚ ᱵᱟᱹᱱᱩᱜ ᱟᱠᱟᱫᱟ ᱾ ᱪᱮᱫᱟᱜ ᱡᱮ ᱮ ᱟᱵᱚᱨᱮᱱ ᱩᱱᱟᱹᱜ ᱨᱟᱡᱽᱱᱤᱛᱤᱵᱤᱫ ᱠᱚᱫᱚ ᱵᱟᱠᱩ ᱛᱟᱦᱮᱸ ᱠᱟᱱᱟ ᱩᱱ ᱚᱠᱛᱚ, ᱛᱟᱦᱮᱸ ᱠᱟᱱ ᱨᱮᱦᱚᱸ ᱠᱚ ᱢᱮᱱᱠᱷᱟᱱ ᱮᱸ ᱞᱟᱹᱴᱩ ᱪᱮᱛᱟᱱ ᱫᱷᱟᱯ ᱠᱚᱨᱮ ᱫᱚ ᱮᱸ ᱮᱫᱴᱟᱱ ᱡᱟᱹᱛᱤ ᱪᱷᱟᱹᱛᱤᱠ ᱡᱟᱹᱛᱤ ᱠᱚᱠᱚ ᱛᱟᱦᱮᱸ ᱠᱟᱱᱟ, ᱚᱱᱟ ᱠᱷᱟᱹᱛᱤᱨ ᱛᱮ ᱟᱵᱚᱣᱟᱜ ᱤᱛᱤᱦᱟᱥ ᱫᱚ ᱵᱟᱝ ᱚᱞ ᱛᱚᱞ ᱠᱟᱱᱟ ᱾ ᱟᱨ ᱡᱩᱫᱤ ᱵᱟ ᱟᱨ ᱟᱵᱚ ᱡᱩᱫᱤ ᱱᱚᱝᱠᱟ ᱮᱠᱷᱚᱱᱳ ᱯᱚᱨᱡᱚᱱᱛᱚ ᱡᱩᱫᱤ ᱱᱚᱝᱠᱟ ᱪᱩᱯᱪᱟᱯ ᱵᱟᱝᱠᱷᱟᱱ ᱫᱚ ᱠᱷᱟᱹᱞᱤ ᱮᱱᱮᱡ ᱥᱮᱨᱮᱧ ᱱᱚᱜᱼᱱᱟ ᱠᱚᱵᱚᱱ ᱠᱚᱨᱟᱣ ᱞᱮᱠᱷᱟᱱ ᱫᱚ ᱛᱟᱦᱚᱞᱮ ᱚᱱᱟ ᱫᱚ ᱛᱟᱦᱮᱸᱭᱮᱱᱟ ᱚᱝᱠᱟ ᱜᱮ ᱾ ᱟᱨ ᱟᱵᱚᱨᱮ ᱟᱵᱚ ᱛᱟᱭᱚᱢ ᱫᱟᱨᱟᱢ ᱡᱟᱦᱟᱸᱭ ᱢᱟᱹᱭ ᱵᱟᱹᱵᱩ ᱛᱟᱠᱚ ᱠᱚ ᱦᱟᱨᱟᱜᱼᱟ ᱩᱱᱠᱩ ᱫᱚ ᱦᱩᱞ ᱢᱟᱦᱟ ᱨᱮᱱᱟᱜ ᱢᱟᱱᱮ ᱯᱩᱨᱟ ᱵᱚᱨᱱᱚᱱᱟ ᱜᱮ ᱠᱚ ᱵᱚᱫᱚᱞ ᱜᱚᱫ ᱠᱟᱜᱼᱟ ᱾ ᱪᱮᱫᱟᱜ ᱡᱮ ᱢᱟᱱᱮ ᱜᱮ ᱠᱚ ᱵᱚᱫᱚᱞ ᱜᱚᱫ ᱠᱟᱜᱼᱟ, ᱩᱱᱠᱩ ᱠᱚ ᱢᱚᱱᱮᱭᱟ ᱡᱮ ᱦᱩᱞ ᱢᱟᱦᱟ ᱫᱚ ᱢᱤᱫᱴᱮᱱ ᱨᱟᱹᱥᱠᱟᱹ ᱟᱱᱟᱜ ᱫᱤᱱ ᱠᱟᱱᱟ ᱾ ᱛᱚ ᱡᱟᱦᱟᱸ ᱟᱢ ᱠᱩᱞᱤ ᱞᱤᱫᱤᱧᱟ ᱡᱮ ᱚᱨᱠᱮᱥᱴᱟᱨ ᱫᱚ ᱵᱷᱟᱜᱤ ᱜᱮᱭᱟ ᱥᱮ ᱠᱷᱟᱨᱟᱯ ᱜᱮᱭᱟ, ᱚᱨᱠᱮᱥᱴᱟᱨ ᱫᱚ ᱧᱮᱞ ᱢᱮ ᱧᱮᱞ ᱢᱮ ᱥᱟᱨᱟ ᱡᱤᱭᱚᱱ ᱢᱟᱱᱮ ᱥᱟᱨᱟ ᱵᱚᱪᱷᱚᱨ ᱦᱚᱲ ᱠᱟᱹᱢᱤ ᱞᱟᱸᱜᱟᱜ ᱟᱭ ᱛᱚ ᱩᱱᱤ ᱢᱤᱫ ᱫᱤᱱ ᱛᱚ ᱢᱚᱱᱚᱨᱚᱧᱡᱚᱱ ᱨᱮᱭᱟᱜ ᱫᱤᱱ ᱫᱚᱨᱠᱟᱨᱮᱭᱟ, ᱛᱚ ᱚᱱᱟ ᱠᱷᱟᱹᱛᱤᱨ ᱛᱮ ᱡᱩᱫᱤ ᱟᱛᱩ ᱨᱮᱱ ᱞᱟᱦᱟᱛᱮ ᱡᱮᱢᱚᱱ ᱟᱠᱷᱲᱟ ᱠᱚ ᱦᱩᱭᱩᱜ ᱠᱟᱱ ᱛᱟᱦᱮᱸᱱᱟ ᱯᱨᱚᱛᱤ ᱫᱤᱱ ᱜᱤ ᱫᱚᱝ ᱟᱠᱷᱲᱟ ᱞᱟᱜᱽᱲᱮ ᱟᱠᱷᱲᱟ ᱦᱩᱭᱩᱜ ᱠᱟᱱ ᱛᱟᱦᱮᱸᱱᱟ ᱾ ᱟᱹᱛᱩ ᱟᱹᱛᱩ ᱠᱩᱞᱦᱤ ᱢᱩᱪᱟᱹᱫ ᱠᱚᱨᱮᱜ ᱢᱮᱱᱠᱷᱟᱱ ᱚᱱᱟ ᱫᱚ ᱵᱟᱝ ᱦᱩᱭᱩᱜ ᱠᱟᱱᱟ, ᱚᱱᱟ ᱨᱮᱱᱟᱜ ᱰᱮᱵᱷᱞᱚᱯ ᱢᱮᱱ ᱨᱩᱯ ᱜᱮ ᱦᱩᱭᱩᱜ ᱠᱟᱱᱟ ᱚᱨᱜᱮᱥᱴᱨᱟ᱾ ᱛᱳ ᱱᱚᱣᱟ ᱚᱨᱜᱮᱥᱴᱨᱟ ᱠᱷᱟᱹ ᱛᱤᱨ ᱛᱮ ᱟᱭᱢᱟ ᱦᱚᱲ ᱞᱟᱡ ᱪᱟᱞᱟᱜ ᱠᱟᱱ ᱛᱟᱠᱚᱣᱟ ᱡᱮᱢᱚᱱ ᱵᱮᱵᱽᱥᱟᱭ ᱫᱟᱠᱚ ᱚᱠᱚᱭ ᱥᱮᱨᱤᱧ ᱫᱟ ᱩᱱᱤ ᱯᱚᱭᱥᱟᱭ ᱧᱟᱢ ᱫᱟ᱾ ᱟᱸ ᱚᱱᱟ ᱢᱟ ᱠᱟᱱ ᱜᱮ ᱩᱝᱠᱩ ᱠᱤᱪᱷᱩ ᱦᱚᱲᱟᱜ ᱯᱨᱚᱯᱷᱤᱴ ᱦᱩᱭᱩᱜ ᱠᱟᱱᱟ ᱟᱨ ᱡᱟᱦᱟᱸᱭ ᱢᱮᱱᱟᱜ ᱠᱚᱣᱟ ᱠᱟᱹ ᱴᱤᱡ ᱢᱟᱹᱭ ᱵᱟᱹᱵᱩ ᱛᱟᱠᱚ ᱠᱚ ᱪᱟᱞᱟᱜ ᱠᱟᱱᱟ, ᱩᱝᱠᱩ ᱠᱚ ᱪᱟᱞᱟᱜ ᱠᱟᱱᱟ ᱮᱠᱫᱚᱢ ᱪᱮᱫ ᱦᱩᱭᱩᱜ ᱠᱟᱱᱟ ᱦᱟᱺᱰᱤ ᱠᱚᱠᱚ ᱧᱩᱭᱮᱫᱟ ᱵᱟᱯᱞᱟᱜ ᱠᱟᱱᱟ ᱠᱚ ᱚᱠᱚᱭ ᱢᱟᱱᱮ ᱟᱭᱢᱟ ᱨᱮᱯ ᱠᱚ ᱦᱩᱭᱩᱜ ᱠᱟᱱᱟ ᱟᱭᱢᱟ ᱠᱤᱪᱷᱩ ᱜᱮ, ᱦᱩᱭᱩᱜ ᱠᱟᱱᱟ, ᱟᱵᱟᱨ ᱛᱟᱭᱚᱢ ᱫᱟᱨᱟᱢ ᱜᱚᱜᱚ ᱵᱟᱵᱟᱣᱟᱜ ᱠᱟᱛᱷᱟ ᱵᱟᱠᱚ ᱟᱸᱡᱚᱢᱫᱟ ᱪᱟᱞᱟᱜ ᱠᱟᱱᱟ ᱠᱚ ᱵᱟᱯᱞᱟᱜ ᱠᱟᱱᱟ ᱠᱚ ᱪᱷᱟᱹᱰᱩᱣᱟᱹᱜ ᱠᱟᱱᱟ ᱠᱩ᱾ ᱛᱚ ᱩᱱᱠᱩᱣᱟᱜ ᱢᱤᱫᱴᱮᱱ ᱟᱸ ᱠᱮᱨᱮᱠᱴᱟᱨ ᱥᱮ ᱩᱱᱠᱩᱣᱟᱜ ᱪᱚᱨᱤᱛᱨᱚ ᱩᱯᱚᱨ ᱟᱹᱰᱤ ᱢᱟᱨᱟᱝ ᱢᱤᱫᱴᱮᱱ ᱯᱨᱚᱵᱷᱟᱵᱽ ᱯᱟᱲᱟᱜ ᱠᱟᱱᱟ, ᱚᱱᱟ ᱠᱷᱚᱡ ᱢᱟᱨᱟᱝ ᱡᱤᱱᱤᱥ ᱦᱩᱭᱩᱜ ᱠᱟᱱᱟ ᱡᱮ ᱩᱝᱠᱩ ᱡᱟᱦᱟᱸᱭ ᱠᱚ ᱵᱷᱤᱰᱤᱭᱳᱭᱫᱟ ᱚᱱᱠᱟᱱ ᱵᱷᱤᱰᱤᱭᱳ ᱠᱚ ᱟᱯᱞᱳᱰ ᱫᱟ ᱤᱭᱩᱴᱩᱵᱽ ᱠᱚᱨᱮ ᱩᱱᱠᱩ ᱡᱚᱛᱚᱠᱷᱚᱡ ᱜᱮ ᱠᱷᱟᱨᱟᱯ ᱠᱚ ᱠᱚᱨᱟᱣ ᱫᱟ ᱪᱮᱫᱟᱜ ᱡᱮ ᱩᱱᱠᱩ ᱵᱟᱲᱟᱭ ᱦᱩᱜ ᱦᱩᱭᱩᱜ ᱛᱟᱠᱚᱣᱟ ᱡᱮ ᱱᱩᱠᱩ ᱫᱚ ᱟᱵᱚ ᱥᱟᱱᱛᱟᱞ ᱥᱚᱢᱟᱡᱽ ᱨᱮᱱᱜᱮ ᱢᱟᱹᱭ ᱵᱟᱹᱵᱩ ᱛᱟᱠᱩ ᱠᱟᱱᱟ ᱠᱩ᱾ ᱩᱝᱠᱩ ᱥᱟᱶ ᱫᱚ ᱚᱱᱠᱟ ᱵᱟᱵᱚ ᱵᱷᱤᱰᱤᱭᱳᱭ ᱢᱟ, ᱢᱮᱱᱫᱚ ᱚᱱᱠᱟ ᱵᱟᱵᱚ ᱟᱪᱚᱨᱚᱱ ᱢᱟ ᱡᱟᱛᱮ ᱟᱵᱚ ᱥᱚᱢᱟᱡᱽ ᱵᱟᱹᱲᱤᱡᱚᱜ᱾ ᱛᱚ ᱱᱚᱜᱼᱱᱟ ᱢᱤᱫᱴᱮᱱ ᱤᱭᱟᱹ ᱠᱟᱱᱟ ᱪᱮᱫᱟᱜ ᱡᱮ ᱡᱩᱚᱫᱤᱢ ᱧᱮᱞ ᱞᱮᱠᱷᱟᱱ ᱚᱨᱠᱮᱥᱴᱟᱨ ᱫᱚ ᱵᱟᱱᱟᱨ ᱫᱤᱠ ᱜᱮ ᱢᱮᱱᱟᱜᱼᱟ, ᱵᱷᱟᱹᱜᱤ ᱫᱤᱠ ᱦᱚᱸ ᱢᱮᱱᱟᱜᱼᱟ ᱵᱟᱹᱲᱤᱡ ᱫᱤᱠ ᱦᱚᱸ ᱢᱮᱱᱟᱜᱼᱟ᱾ ᱤᱧᱟᱹᱜ ᱢᱚᱱ ᱛᱮᱫᱚ, ᱟᱢ ᱪᱮᱫ ᱮᱢ ᱞᱟᱹᱭᱟᱫᱟ ᱱᱚᱣᱟ ᱵᱟᱨᱮᱛᱮᱫᱚ?
ᱦᱮᱸ ᱡᱮ ᱚᱨᱠᱮᱥᱴᱟᱨ ᱡᱮ ᱠᱷᱟᱨᱟᱯ ᱡᱤᱱᱤᱥ ᱠᱟᱱᱟ ᱚᱱᱠᱟᱱ ᱠᱟᱛᱷᱟ ᱫᱚ ᱵᱟᱝ ᱠᱟᱱᱟ, ᱚᱨᱠᱮᱥᱴᱟᱨ ᱦᱚᱸ ᱟᱹᱰᱤ ᱱᱟᱯᱟᱭ ᱡᱤᱱᱤᱥ ᱠᱟᱱᱟ ᱥᱮ ᱟᱰᱤ ᱤᱭᱟᱹ ᱵᱷᱟᱞᱤ ᱡᱤᱱᱤᱥ ᱠᱟᱱᱟ ᱥᱮ ᱵᱟᱹᱲᱤᱡ ᱡᱤᱱᱤᱥ ᱠᱟᱱᱟ ᱚᱱᱟ ᱫᱚ ᱡᱷᱚ ᱡᱷᱚᱛᱚ ᱦᱚᱲ ᱜᱮᱵᱚᱱ ᱵᱟᱲᱟᱭᱟ, ᱟᱫᱚ ᱫᱤᱭᱮ ᱯᱚᱨ ᱛᱟᱦᱚᱞᱮ ᱡᱮᱢᱚᱱ ᱱᱚᱜᱼᱚᱭ ᱡᱮᱢᱚᱱ ᱱᱤᱡᱮᱨᱟᱜ ᱪᱚᱨᱤᱛᱨᱚ ᱱᱤᱡᱮ ᱴᱷᱮᱡ ᱡᱮᱢᱚᱱ ᱱᱤᱡᱮᱨᱟᱜ ᱵᱚᱡᱟᱭ ᱫᱚᱦᱚᱭ ᱚᱸᱜᱼᱱᱟ ᱜᱮ ᱟᱹᱰᱤ ᱱᱟᱯᱟᱭ ᱠᱟᱛᱷᱟ ᱦᱮᱸᱥᱮ ᱵᱟᱝ?
ᱦᱳᱭ᱾
ᱟᱨ ᱦᱚᱸᱜᱼᱚᱭ ᱡᱮᱢᱚᱱ ᱧᱮᱞᱚᱜ ᱠᱟᱱᱟ ᱡᱮ ᱱᱮᱛᱟᱨ ᱚᱨᱠᱮᱥᱴᱟᱨ ᱴᱟᱺᱤᱨᱮ ᱟᱹᱰᱤ ᱛᱮᱫ ᱢᱟᱹᱭ ᱵᱟᱹᱵᱩ ᱛᱟᱠᱚ ᱟᱹᱰᱤ ᱛᱮᱫ ᱜᱮ ᱢᱟᱛᱟᱞ ᱥᱮ ᱟᱹᱰᱤ ᱛᱮᱫ ᱜᱮᱠᱚ ᱤᱭᱟᱹ ᱠᱟᱱᱟ᱾ ᱟᱫᱚ ᱦᱚᱸᱜᱼᱱᱟ ᱥᱟᱱᱛᱟᱲ ᱥᱚᱢᱟᱡᱽ ᱨᱮ ᱦᱚᱸᱜ-ᱱᱟ ᱦᱟᱺᱰᱤ ᱯᱟᱹᱣᱨᱟᱹ ᱤᱫᱤ ᱠᱟᱛᱮᱜ ᱦᱚᱸ ᱢᱟᱱᱮ ᱟᱹᱰᱤ ᱢᱤᱫᱴᱟᱝ ᱤᱯᱷᱮᱠᱴ ᱥᱮ ᱟᱹᱰᱤ ᱞᱟᱹᱴᱩ ᱢᱤᱫᱴᱟᱝ ᱤᱭᱟᱹ ᱯᱟᱲᱟᱜ ᱠᱟᱱᱟ ᱧᱮᱞ ᱫᱟᱵᱚᱱ ᱡᱮ ᱟᱵᱚ ᱥᱟᱱᱛᱟᱲ ᱦᱚᱯᱚᱱ ᱥᱮ ᱡᱤᱭᱟᱹ ᱢᱤᱫᱴᱟᱝ ᱧᱩᱛᱩᱢ ᱛᱮᱵᱚᱱ ᱠᱚᱨᱟᱣᱫᱟ ᱚᱨᱠᱮᱥᱴᱟᱨ ᱧᱩᱛᱩᱢ ᱠᱟᱛᱮᱜ ᱠᱤᱱᱛᱩ ᱟᱹᱰᱤ ᱜᱟᱱ ᱦᱚᱲᱜᱮ ᱧᱩ ᱛᱳᱦᱮᱞ ᱠᱟᱛᱮᱜ ᱥᱮ ᱟᱹᱰᱤᱜᱟᱱ ᱯᱨᱚᱵᱞᱮᱢ ᱨᱮᱵᱚᱱ ᱯᱟᱲᱟᱜ ᱠᱟᱱᱟ ᱦᱮᱸ ᱥᱮ ᱵᱟᱝ?
ᱦᱳᱭ ᱦᱳᱭ᱾
ᱦᱮᱸ ᱟᱫᱚ ᱦᱚᱸᱜ-ᱚᱱᱟ ᱠᱚ ᱫᱤᱠ ᱫᱤᱭᱮ ᱦᱚᱸ ᱢᱤᱫᱴᱟᱝ ᱱᱟᱥᱮᱱᱟᱜ ᱧᱮᱞ ᱞᱟᱜᱟᱣ ᱵᱚᱱᱟ ᱡᱮ ᱚᱨᱠᱮᱥᱴᱟᱨ ᱨᱮ ᱤᱫᱤ ᱠᱟᱛᱮᱜ ᱟᱹᱰᱤ ᱱᱟᱯᱟᱭ ᱱᱟᱯᱟᱭ ᱡᱤᱱᱤᱥ ᱵᱚᱱ ᱠᱚᱨᱟᱣᱟ ᱠᱤᱱᱛᱩ ᱦᱚᱜᱼᱚᱱᱟ ᱡᱮᱢᱚᱱ ᱦᱟᱺᱰᱤ ᱯᱟᱹᱣᱨᱟᱹ ᱟᱵᱚ ᱫᱚ ᱚᱱᱟ ᱵᱚᱱᱫᱚ ᱞᱟᱜᱟᱣ ᱵᱚᱱᱟ ᱠᱤᱪᱷᱩ ᱦᱳᱞᱮᱣ ᱤᱧᱟᱹᱜ ᱪᱤᱱᱛᱟᱹ ᱵᱷᱟᱵᱱᱟ ᱨᱮ ᱟᱫᱚ ᱟᱵᱮᱱᱟᱜ ᱪᱤᱱᱛᱟᱹ ᱵᱷᱟᱵᱱᱟ ᱨᱮ ᱪᱮᱜᱠᱟ ᱞᱟᱹᱭᱫᱟᱭ᱾
ᱦᱳᱭ ᱦᱳᱭ ᱦᱟᱺᱰᱤ ᱯᱟᱹᱣᱨᱟᱹ ᱢᱟ ᱢᱮᱱᱟᱜ ᱠᱟᱜ ᱜᱮ ᱟᱵᱚᱣᱟᱜ ᱥᱚᱢᱟᱡᱽ ᱨᱮ᱾ ᱢᱮᱱᱠᱷᱟᱱ ᱚᱱᱟ ᱫᱚ ᱥᱩᱫᱩ ᱯᱩᱡᱟᱹᱨᱮ ᱡᱟᱦᱟᱸ ᱪᱚᱰᱚᱨ ᱠᱟᱛᱮᱜ ᱡᱟᱦᱟᱸ ᱯᱚᱥᱟᱫ ᱧᱟᱢᱚᱜᱼᱟ ᱚᱱᱟ ᱠᱟᱱᱟ ᱯᱷᱩᱲᱩᱜ ᱦᱟᱺᱰᱤ ᱠᱟᱱᱟ ᱟᱵᱚᱣᱟᱜ ᱯᱨᱚᱥᱟᱫ᱾ ᱥᱚᱢᱟᱡᱽ ᱨᱮᱫᱚ ᱚᱱᱟ ᱢᱮᱱᱟᱜ ᱠᱟᱫᱟ᱾ ᱢᱮᱱᱠᱷᱟᱱ ᱡᱟᱦᱟᱸ ᱠᱚ ᱢᱮᱱ ᱠᱟᱫᱟ ᱡᱮ ᱦᱟᱺᱰᱤ ᱯᱟᱹᱨᱣᱟᱹ ᱯᱟᱹᱨᱣᱟᱹ᱾ ᱟᱫᱚ ᱯᱟᱹᱨᱭᱟᱹ ᱫᱚ ᱟᱵᱚ ᱞᱟᱹᱜᱤᱫ ᱫᱚ ᱵᱟᱝ ᱠᱟᱱᱟ᱾
ᱦᱮᱸ ᱟᱫ ᱧᱮᱞ ᱛᱟᱵᱮᱱ ᱚᱠᱛᱚ ᱠᱚᱦᱚᱸ ᱱᱟᱥᱮᱱᱟᱜ ᱦᱟᱸᱜ ᱵᱤᱞᱚᱢ ᱧᱚᱜᱚᱜ ᱠᱟᱱ ᱛᱟᱵᱮᱱᱟ ᱵᱟᱠᱷᱟᱱ
ᱴᱷᱤᱠ ᱜᱮᱭᱟ ᱢᱟ ᱛᱟᱦᱞᱮ ᱠᱟᱛᱷᱟ ᱫᱚ ᱱᱚᱰᱮ ᱜᱮᱞᱟᱝ ᱠᱮᱪᱮᱫᱟ ᱥᱩᱢᱚᱭ ᱡᱚᱠᱷᱚᱱ ᱪᱟᱵᱟᱭᱱᱟ᱾ ᱴᱷᱤᱠ ᱜᱮᱭᱟ ᱢᱟ ᱡᱚᱸᱦᱟᱨ ᱜᱮ ᱛᱟᱦᱚᱞᱮ᱾